ᱡᱚᱦᱟᱨ ᱜᱮ ᱜᱚᱢᱠᱮ
ᱡᱚᱦᱟᱨ ᱡᱚᱦᱟᱨ
ᱥᱟᱹᱜᱩᱱ ᱥᱮᱛᱟᱜ
ᱦᱩᱸ ᱥᱟᱜᱩᱱ ᱥᱮᱛᱟᱜ
ᱪᱮᱫ ᱠᱚᱵᱤᱱ ᱪᱤᱠᱟᱹ ᱵᱟᱲᱟᱭᱫᱟ ᱦᱮᱞᱳ
ᱪᱮᱫ ᱟᱨᱵᱤᱱ ᱪᱤᱠᱟᱹᱭᱟ ᱱᱚᱜᱼᱚᱭ ᱛᱚ ᱦᱟᱸᱜ ᱮᱱᱟᱝ ᱨᱮᱜᱮᱞᱤᱧ ᱵᱮᱨᱮᱫ ᱟᱠᱟᱱᱟ ᱵᱮᱨᱮᱫ ᱫᱚ ᱟᱹᱞᱤᱧ ᱫᱚ
ᱦᱩᱸ
ᱟᱫᱚ ᱰᱟᱝᱨᱟ ᱠᱚᱫᱚ ᱵᱤᱱ ᱩᱰᱩᱠ ᱵᱟᱲᱟ ᱠᱮᱫ ᱠᱚᱣᱟ ᱥᱮ ᱵᱟᱝ-ᱟ
ᱰᱟᱝᱨᱟ ᱠᱚᱫᱚᱞᱤᱧ ᱚᱰᱚᱠ ᱠᱮᱫ ᱠᱚᱣᱟ ᱚᱰᱚᱠ ᱫᱚ
ᱦᱩᱸ
ᱛᱤᱱᱟᱹᱜ ᱜᱟᱱ ᱵᱤᱱ ᱫᱚᱦᱚ ᱟᱠᱟᱫ ᱠᱚᱣᱟ ᱰᱟᱝᱨᱟ ᱠᱚ ᱜᱟᱹᱭ ᱠᱚᱫᱚ
ᱫᱚᱦᱚ ᱟᱠᱟᱫ ᱠᱚᱜᱮᱭᱟᱞᱤᱧ ᱢᱤᱫᱴᱟᱝ ᱜᱟᱹᱭ ᱟᱨ ᱢᱤᱫ ᱡᱚᱲ ᱰᱟᱝᱨᱤ ᱢᱮᱱᱟᱜ ᱠᱤᱱᱟ
ᱚ ᱟᱫᱚ ᱚᱲᱟᱜ ᱠᱚᱨᱮ ᱫᱚ ᱪᱮᱫ ᱠᱚᱯᱮ ᱪᱤᱠᱟᱹ ᱵᱟᱲᱟᱭᱮᱫᱼᱟ ᱱᱮᱛᱟᱨ ᱫᱚ
ᱚᱲᱟᱜ ᱨᱮᱫᱚ ᱪᱮᱫ ᱞᱮ ᱪᱤᱠᱟᱹᱭᱟ ᱟᱨ ᱱᱚᱜᱼᱚᱭ ᱚᱱᱟ ᱦᱩᱲᱩ ᱨᱚᱦᱚᱭ ᱠᱚᱜᱮ ᱪᱟᱹᱞᱩᱜ ᱠᱟᱱᱟ ᱱᱮᱛᱟᱨ ᱢᱟ ᱟᱨ ᱪᱮᱫ ᱮᱢ ᱪᱤᱠᱟᱹᱭᱟ
ᱟᱨ ᱤᱭᱟᱹ ᱦᱩᱲᱩ ᱨᱚᱦᱚᱭ ᱢᱟᱯᱮ ᱦᱩᱲᱩ ᱨᱚᱦᱚᱭᱮᱫᱼᱟ ᱚᱱᱟ ᱵᱟᱫᱛᱮ ᱟᱨ ᱪᱮᱫ ᱠᱚᱯᱮ ᱠᱟᱹᱢᱤ ᱵᱟᱲᱟᱭᱮᱫᱟ
ᱚᱱᱟ ᱵᱟᱫᱽ ᱛᱮᱫᱚ ᱪᱮᱫ ᱞᱮ ᱠᱟᱹᱢᱤᱭᱟ ᱟᱞᱮ ᱫᱚ ᱱᱮᱛᱟᱨ ᱫᱚ ᱟᱫᱚ ᱠᱳᱱᱳ ᱠᱟᱹᱢᱤ ᱠᱚᱫᱚ ᱵᱟᱹᱱᱩᱜᱼᱟ
ᱦᱩᱲᱩ ᱨᱚᱦᱚᱭ ᱜᱮ ᱟᱨ ᱵᱟᱠᱷᱟᱱ ᱤᱱᱟᱹ ᱠᱚᱜᱮ ᱱᱤᱛᱟᱹᱚᱢᱟᱜ ᱠᱚ ᱮᱢᱟᱱ ᱠᱚ ᱠᱷᱚᱛ ᱪᱷᱤᱴᱤᱭᱟᱹ ᱠᱚ
ᱟᱨ ᱚᱱᱟ ᱵᱤᱨ ᱥᱟᱠᱟᱢ ᱠᱚᱫᱚ ᱟᱹᱜᱩ ᱠᱟᱛᱮᱫ ᱵᱟᱯᱮ ᱯᱟᱹᱴᱤ ᱵᱟᱲᱟᱭᱮᱫᱼᱟ ᱯᱮ
ᱵᱤᱨ ᱥᱟᱠᱟᱢ ᱫᱚ ᱵᱟᱝᱼᱟ ᱵᱟᱞᱮ ᱯᱟᱴᱤᱭᱮᱜᱼᱟ ᱱᱮᱛᱟᱨ ᱫᱤᱱ ᱫᱚ ᱵᱟᱝᱼᱟ ᱚᱱᱟ ᱫᱚ ᱚᱯᱷ ᱴᱟᱭᱤᱢ ᱨᱮ ᱡᱚᱠᱷᱚᱱ ᱠᱟᱹᱢᱤ ᱵᱟᱝ ᱛᱟᱦᱮᱸᱱᱟ
ᱦᱩᱸ
ᱛᱚᱠᱷᱚᱱ ᱚᱱᱟ ᱠᱚᱫᱚᱞᱮ ᱫᱩᱠᱷᱢᱟᱹᱭᱟ
ᱦᱮᱸ ᱦᱮᱸ
ᱱᱤᱛᱚᱜ ᱫᱚ ᱚ ᱪᱟᱥ ᱥᱤᱡᱤᱱ ᱥᱮ ᱱᱤᱛᱚᱜ ᱫᱚ ᱟᱫᱚ ᱮᱴᱟᱜ ᱠᱟᱹᱢᱤ ᱠᱚᱫᱚ ᱵᱟᱞᱮ ᱠᱚᱨᱟᱣ ᱫᱟᱲᱮᱭᱟᱜᱼᱟ
ᱦᱳᱭ ᱦᱳᱭ ᱟᱫᱚ ᱵᱟᱹᱫᱽ ᱫᱚ ᱦᱟᱸᱜ ᱛᱤᱱᱟᱹᱜ ᱜᱟᱱ ᱵᱤᱱ ᱪᱟᱥ ᱮᱫᱼᱟ?
ᱵᱟᱹᱫ ᱞᱤᱧ ᱪᱟᱥ ᱮᱫᱟ ᱯᱮ ᱵᱤᱜᱷᱟᱹ
ᱯᱮ ᱵᱤᱜᱷᱟᱹ ᱞᱮᱠᱟ
ᱦᱳᱭ
ᱩᱸ ᱟᱫᱚ ᱡᱚᱛᱚ ᱜᱮ ᱦᱟᱸᱜ ᱚᱱᱟ ᱞᱚᱥᱚᱫ ᱠᱟᱜᱼᱟ ᱵᱤᱱ ᱥᱮ ᱟᱣᱨᱤ ᱵᱤᱱ ᱞᱚᱥᱚᱫᱟ ᱱᱤᱛ
ᱟᱣᱨᱤᱭᱟᱜᱼᱟ ᱱᱚᱜ-ᱚᱭ ᱛᱚ ᱢᱤᱫ ᱜᱟᱨ ᱞᱤᱧ ᱥᱤ ᱦᱚᱪᱚ ᱠᱟᱜᱼᱟ ᱦᱟᱸᱜ
ᱦᱩᱸ ᱟᱨ ᱵᱷᱤᱛᱟᱹ ᱠᱚᱫᱚ ᱵᱤᱱ ᱢᱟᱜ ᱠᱮᱜᱼᱟ ᱥᱮ ᱵᱟᱝᱼᱟ
ᱵᱷᱤᱛᱟᱹ ᱠᱚᱫᱚ ᱞᱤᱧ ᱢᱟᱜ ᱠᱟᱜᱼᱟ ᱢᱟᱜ ᱨᱤᱰᱤ ᱠᱟᱜᱼᱟ ᱞᱤᱧ ᱵᱷᱤᱛᱟᱹ ᱠᱚᱫᱚ
ᱦᱮᱸ
ᱡᱚᱛᱚᱱᱟᱜ ᱜᱮ ᱨᱮᱰᱤ ᱜᱮᱭᱟ ᱠᱷᱟᱹᱞᱤ ᱛᱚᱲᱟ ᱛᱮᱫ ᱟᱨ ᱟᱹᱣᱨᱤ ᱜᱟᱱ ᱥᱩᱵᱤᱛᱜᱚᱼᱚᱱᱟ ᱜᱟᱱ ᱞᱮᱱᱠᱷᱟᱱ ᱜᱮ ᱟᱫᱚ ᱦᱟᱜ ᱞᱤᱧ ᱞᱚᱥᱚᱫᱟ ᱦᱟᱸᱜ
ᱦᱩᱸ ᱦᱳᱭ ᱪᱷᱩᱴᱟᱹᱣ ᱵᱟᱲᱟ ᱠᱟᱱ ᱜᱮᱭᱟ ᱠᱚ ᱦᱚᱲ ᱠᱚᱦᱚᱸ ᱟᱞᱮ ᱱᱚᱛᱮ ᱨᱮ
ᱦᱚᱭ ᱜᱚᱴᱟᱜ ᱜᱮ ᱚᱱᱠᱟ ᱜᱮ
ᱟᱨ ᱚᱱᱟ ᱫᱟᱨᱮ ᱪᱟᱨᱟ ᱵᱤᱱ ᱪᱟᱨᱟ ᱞᱮᱫ ᱫᱚᱵᱤᱱ ᱨᱚᱦᱚᱭ ᱠᱮᱜᱼᱟ ᱥᱮ ᱟᱹᱣᱨᱤ ᱵᱤᱱ ᱨᱚᱦᱚᱭᱟ?
ᱚᱱᱟ ᱢᱟ ᱟᱹᱣᱨᱤ ᱞᱤᱧ ᱨᱚᱦᱚᱭᱟ ᱚᱱᱟ ᱴᱚᱵ ᱠᱚᱦᱟᱸ ᱞᱤᱧ ᱞᱟ ᱨᱮᱰᱤ ᱠᱟᱜᱼᱟ ᱮᱱᱛᱮ ᱠᱷᱟᱸᱲᱟ ᱠᱷᱚᱸᱲᱮ ᱠᱚ
ᱦᱮᱸ ᱦᱮᱸ
ᱞᱟ ᱨᱮᱰᱤ ᱠᱟᱫ ᱡᱚᱛᱚᱱᱟᱜ ᱜᱮ ᱟᱫᱚ ᱥᱚᱢᱚᱭ ᱜᱮ ᱦᱟᱜ ᱱᱤᱭᱟᱹ ᱠᱚᱭᱮᱠ ᱫᱤᱱ ᱵᱟᱹᱞᱤᱧ ᱧᱟᱢ ᱠᱟᱜ ᱟ ᱥᱮ
ᱦᱩᱸ
ᱟᱫᱚᱞᱤᱧ ᱢᱚᱱᱮᱭᱮᱫᱼᱟ ᱵᱟᱨ ᱦᱚᱲ ᱠᱟᱱ ᱵᱟᱠᱷᱟᱱ ᱞᱤᱧ ᱢᱩᱞᱤᱭᱟᱹ ᱠᱤᱱᱟ
ᱦᱳᱭ ᱢᱩᱞᱭᱟᱹ ᱠᱷᱟᱱ ᱫᱚ ᱢᱩᱞᱭᱟᱹ ᱠᱟᱛᱮᱫ ᱱᱟ ᱱᱮᱛᱟᱨ ᱨᱮᱜᱮ ᱨᱚᱦᱚᱭ ᱞᱮᱠᱷᱟᱱ ᱟᱹᱰᱤ ᱱᱟᱯᱟᱭᱚᱜᱼᱟ ᱫᱟᱜ ᱫᱤᱱ ᱛᱚ ᱵᱚᱞᱚ ᱟᱠᱟᱱᱟ ᱥᱮ
ᱦᱩ
ᱤᱱᱟᱹᱠᱷᱟᱱ ᱟᱹᱰᱤ ᱵᱷᱟᱜᱮ ᱧᱚᱜ ᱦᱟᱨᱟᱜᱼᱟ ᱫᱟᱜ ᱵᱷᱟᱜᱮ ᱧᱚᱜ ᱮ ᱧᱟᱢᱟᱜ ᱟᱭ
ᱦᱮᱸ
ᱚᱱᱟ ᱟᱠᱟᱥᱢᱩᱱᱤ ᱫᱚ ᱛᱤᱱᱟᱹᱝ ᱪᱮᱫᱞᱮᱠᱟ ᱦᱟᱨᱟ ᱜᱚᱫ ᱮᱱᱟ
ᱟᱠᱟᱥᱢᱩᱱᱤ ᱦᱟᱨᱟᱭᱮᱱ ᱜᱮᱭᱟ ᱨᱚᱞᱟ ᱢᱟᱯ ᱫᱚ ᱦᱟᱨᱟ ᱠᱟᱱᱟ
ᱦᱮᱸ ᱟᱨ ᱱᱤᱛᱚᱜ ᱪᱮᱫ ᱪᱟᱨᱟ ᱠᱚ ᱦᱟᱸᱜ ᱢᱮᱱᱟᱜᱼᱟ ᱟᱹᱵᱤᱱ ᱴᱷᱮᱱ
ᱪᱟᱨᱟᱫᱚ ᱱᱤᱛᱚᱜ ᱫᱚ ᱵᱚᱨᱛᱚᱢᱟᱱ ᱫᱚ ᱯᱚᱴᱟᱥ ᱪᱟᱨᱟ ᱜᱮ ᱟᱨ ᱵᱟᱫᱽ ᱵᱟᱹᱠᱤ ᱡᱟᱦᱟᱸ ᱪᱟᱨᱟ ᱛᱟᱦᱮᱸ ᱠᱟᱱᱟ ᱚᱱᱟ ᱠᱚᱫᱚ ᱦᱟᱜ ᱞᱤᱧ ᱪᱟᱵᱟ ᱜᱚᱫ ᱠᱟᱜᱼᱟ
ᱦᱮᱸ ᱟᱨ ᱯᱷᱚ ᱤᱭᱟᱹ ᱚᱱᱟ ᱡᱚᱢ ᱡᱤᱱᱤᱥ ᱫᱟᱨᱮ ᱠᱚᱫᱚ ᱵᱤᱱ ᱨᱚᱦᱚᱭ ᱧᱟᱢ ᱟᱠᱟᱫᱼᱟ ᱵᱤᱱ
ᱦᱩ ᱡᱚᱢ ᱡᱤᱱᱤᱥᱞᱤᱧ ᱨᱚᱦᱚᱭ ᱠᱟᱜ ᱚᱱᱟ ᱞᱤᱪᱩ ᱫᱟᱨᱮ ᱠᱷᱟᱱᱴᱷᱟᱲ ᱫᱚ ᱵᱟᱝ ᱟ ᱠᱷᱟᱱᱴᱷᱟᱲ ᱫᱚ ᱟᱹᱞᱤᱧᱟᱜ ᱫᱚ ᱢᱮᱱᱟᱜ ᱜᱮᱭᱟ ᱠᱷᱟᱱᱴᱷᱟᱲ ᱫᱟᱨᱮ ᱫᱚ ᱵᱟᱞᱤᱧ ᱨᱚᱦᱚᱭ ᱞᱤᱪᱩ ᱫᱟᱹᱨᱮ ᱞᱤᱧ ᱞᱤᱪᱩ ᱫᱟᱹᱨᱮ ᱞᱤᱧ ᱨᱚᱦᱚᱭ ᱜᱳᱴᱟ ᱯᱚᱱᱭᱟ ᱜᱟᱱᱼᱟ ᱟᱫᱚ ᱛᱟᱨ ᱢᱚᱫᱽᱫᱷᱮ ᱨᱮ ᱛᱤᱱᱟᱹᱢ ᱵᱟᱧᱪᱟᱜ ᱵᱟᱧᱪᱟᱜᱼᱟ ᱪᱮᱫ ᱪᱚ ᱡᱚᱛᱚ ᱜᱮ ᱫᱟᱜ ᱠᱚᱦᱚᱸ ᱵᱮᱥ ᱜᱮᱞᱤᱧ ᱮᱢ ᱠᱟᱜ ᱟ ᱟᱨ ᱥᱟᱜᱮᱱ ᱦᱚᱸ ᱥᱡᱮᱱ ᱜᱚᱫ ᱠᱟᱱᱟ ᱢᱮᱨᱚᱢ ᱴᱷᱮᱱ ᱛᱮᱫ ᱠᱷᱟᱹᱞᱤ ᱵᱟᱧᱪᱟᱣ ᱦᱩᱭᱩᱜᱼᱟ
ᱦᱩᱸ ᱦᱩᱸ ᱟᱨ ᱚᱱᱟ ᱰᱟᱞᱤᱢ ᱠᱚ ᱵᱟᱵᱤᱱ ᱨᱚᱦᱚᱭ ᱞᱮᱫᱼᱟ ᱢᱤᱱ ᱵᱟᱨᱭᱟ ᱜᱟᱱ
ᱢᱟᱫᱟᱨᱜᱚᱢ ᱫᱚᱞᱤᱧ ᱨᱚᱦᱚᱭ ᱠᱟᱜᱼᱟ
ᱦᱚ ᱡᱟᱦᱟᱸ ᱛᱤᱥᱚᱜ ᱡᱟᱦᱟᱸ ᱛᱤᱥᱚᱜ ᱜᱤᱫᱽᱨᱟᱹ ᱠᱚ ᱜᱚᱲᱚᱢ ᱜᱤᱫᱽᱨᱟᱹ ᱠᱚ ᱚ ᱱᱤᱭᱟᱹ ᱠᱩ ᱡᱚᱢ ᱵᱟᱲᱟᱭᱟ ᱨᱚᱦᱚᱭ ᱠᱟᱜ ᱠᱷᱟᱱ ᱫᱚ ᱾
ᱦᱳᱭ ᱦᱚ
ᱞᱟᱹᱭ ᱟᱠᱚ ᱤᱱᱟᱹ ᱠᱷᱟᱱ ᱡᱟᱦᱟᱸ ᱛᱤᱥᱚᱜ ᱜᱚᱲᱚᱢᱤᱧ ᱨᱚᱦᱚᱭ ᱞᱮᱫ ᱛᱮ ᱡᱚᱢ ᱵᱟᱲᱟ ᱦᱩᱭᱩᱜ ᱮᱢᱟ
ᱦᱩᱸᱢ ᱾
ᱟᱞᱮ ᱦᱚᱸᱞᱮ ᱨᱚᱦᱚᱭ ᱫᱚᱞᱮ ᱨᱚᱦᱚᱭ ᱠᱟᱜᱼᱟ ᱠᱤᱪᱷᱩ ᱫᱟᱨᱮ ᱠᱚᱫᱚ ᱾ ᱟᱫᱚ ᱚᱻ ᱚᱱᱟ ᱦᱟᱨᱟ ᱫᱚ ᱦᱟᱨᱟ ᱠᱟᱱᱟ ᱦᱟᱸᱜ
ᱟᱪᱪᱷᱟ ᱡᱚ ᱠᱚᱫᱚ ᱥᱟᱵ ᱟᱠᱟᱫ ᱟ ᱥᱮ ᱟᱹᱣᱨᱤ ᱡᱚ ᱜᱚᱫ ᱟᱠᱟᱱᱟ ᱥᱮ ᱟᱹᱭᱨᱤ
ᱡᱚ ᱠᱚᱫᱚ ᱦᱚᱜᱼᱚᱭ ᱱᱚᱣᱟ ᱫᱷᱟᱣ ᱢᱤᱫ ᱫᱷᱟᱣ ᱥᱟᱵ ᱜᱚᱫ ᱞᱮᱭᱟ ᱡᱚ ᱜᱚᱫ ᱞᱮᱱᱟ ᱞᱤ ᱪᱩ ᱫᱚᱦᱟᱜ
ᱟᱨ ᱪᱮᱫ ᱠᱩᱵᱤᱱ ᱨᱚᱦᱚᱭ ᱠᱟᱜᱼᱟ ᱫᱟᱨᱮ ᱫᱚ
ᱟᱨ ᱚᱱᱟ ᱠᱷᱟᱱᱴᱷᱟᱲ ᱠᱚ ᱯᱮᱦᱨᱟ ᱠᱚᱞᱤᱧ ᱨᱚᱦᱚᱭ ᱟᱠᱟᱫᱼᱟ ᱟᱨ ᱞᱤᱢᱵᱩᱞ ᱞᱤᱧ ᱨᱚᱦᱚᱭ ᱟᱠᱟᱫ ᱠᱷᱩᱵ ᱵᱷᱟᱜᱤ ᱜᱮ ᱡᱚ ᱟᱠᱟᱱᱟ ᱛᱤᱧ ᱜᱚ ᱫᱚ
ᱪᱮᱜ ᱞᱮᱵᱩ ᱠᱟᱱᱟ?
ᱵᱟᱛᱟ ᱵᱤᱞᱤ ᱵᱟᱝᱼᱟ ᱵᱟᱛᱟᱵᱤ ᱞᱤᱢᱵᱩ ᱾ ᱟᱫᱚ ᱦᱟᱸᱜ ᱩᱢ ᱠᱤᱪᱷᱩ ᱜᱟᱱ ᱫᱚ ᱦᱟᱸᱜ ᱞᱤᱧ ᱟᱠᱷᱨᱤᱧ ᱜᱚᱫᱟᱞᱤᱧ ᱢᱚᱱᱮᱭᱫᱟ ᱾ ᱡᱚᱛᱚ ᱱᱟ ᱦᱟᱸᱜ ᱡᱚᱢ ᱵᱟᱝ ᱜᱟᱱᱚᱜ-ᱟ ᱚᱲᱟᱜ ᱨᱮᱢᱟ
ᱦᱳᱭ ᱾
ᱠᱤᱪᱷᱩᱴᱟ ᱜᱟᱱ ᱞᱤᱧ ᱟᱹᱠᱷᱨᱟᱤᱧ ᱟᱫᱤᱧ ᱢᱚᱱᱮᱭ ᱮᱫᱟ ᱾ ᱡᱟᱦᱟᱸ ᱛᱤᱱᱟᱝ ᱜᱮ ᱯᱩᱭᱥᱟᱹ ᱠᱚ ᱦᱩᱭ ᱵᱟᱲᱟᱜᱼᱟ ᱾
ᱩᱸᱢᱻ ᱚᱱᱟ ᱜᱮᱛᱚ ᱠᱟᱛᱷᱟ ᱢᱟ
ᱩᱸ ᱱᱤᱭᱟᱹ ᱫᱚ ᱚᱱᱟᱻ ᱦᱟᱱᱟ ᱢᱟᱨᱟᱝ ᱫᱟᱨᱮ ᱫᱚᱵᱤᱱ ᱟᱹᱠᱷᱨᱤᱧ ᱠᱮᱡᱼᱟ ᱥᱮ ᱵᱟᱹᱵᱤᱱ ᱟᱹᱷᱨᱤᱧ ᱞᱮᱫᱼᱟ ᱵᱤᱱ? ᱵᱟᱨᱭᱟ ᱥᱮ ᱯᱤᱭᱟᱹ ᱛᱟᱦᱮᱸ ᱞᱮᱱ ᱫᱚ ᱥᱮᱬᱟ
ᱚᱱᱟ ᱫᱚᱞᱤᱧ ᱟᱠᱷᱨᱤᱧ ᱟᱜ ᱠᱚᱣᱟ ᱾ ᱯᱚᱭᱥᱟ ᱠᱚᱨᱮᱱᱟᱜ ᱦᱚᱸ ᱠᱟᱹᱡ ᱫᱚᱨᱠᱟᱨ ᱯᱟᱲᱟᱣ ᱮᱱᱟ ᱱᱚᱛᱮ ᱯᱮᱭᱟ ᱥᱟᱨᱟ ᱜᱮᱞᱤᱧ ᱟᱠᱷᱨᱤᱧ ᱪᱮᱜᱼᱟ ᱾
ᱪᱮᱜ ᱞᱟᱜᱟ ᱛᱤᱢᱤᱱ ᱟᱠᱷᱨᱤᱧ ᱠᱮ ᱛᱤᱱᱟᱹᱜ ᱟᱛᱮ?
ᱵᱷᱟᱜᱤ ᱛᱟᱢ ᱛᱮᱜᱮ ᱞᱤᱧ ᱟᱠᱷᱨᱤᱧ ᱠᱮ ᱟ ᱵᱮᱥ ᱜᱮ ᱾
ᱞᱚᱥ ᱫᱚ ᱵᱟᱞᱤᱧ ᱞᱚᱥᱚᱜ ᱠᱟᱱᱟ ᱾
ᱱᱮᱛᱟᱨ ᱢᱟ ᱚᱱᱟ ᱯᱷᱩ-ᱯᱷᱩᱴ ᱦᱤᱥᱟᱹᱵ ᱠᱚᱠᱚ ᱦᱟᱛᱟᱣ ᱮᱜᱼᱟ ᱟᱹᱰᱤ ᱤᱭᱟᱹ ᱟᱛᱮᱫ ᱾ ᱥᱮ ᱢᱟᱯ ᱟᱛᱮ ᱾
ᱦᱳᱭ ᱦᱳ
ᱧᱮᱛᱟᱨ ᱫᱚ ᱯᱨᱚᱛᱮᱠᱴᱟ ᱡᱤᱱᱤᱥ ᱜᱮ ᱠᱷᱩᱵ ᱱᱤᱠᱷᱩᱸᱛ ᱵᱷᱟᱵᱷᱮ ᱛᱚᱫᱚᱱᱛᱚ ᱢᱟᱱᱮ ᱟᱭ ᱩᱢᱟᱱ ᱠᱟᱛᱮ ᱵᱚ ᱦᱟᱛᱟᱭᱮᱜ-ᱟ ᱟᱨᱠᱤ ᱾
ᱦᱩᱸ ᱦᱩᱸ ᱾ ᱟᱹᱞᱤᱧ ᱟ-ᱟᱜ ᱟᱹᱞᱤᱧᱟᱜ ᱦᱟᱸᱜ ᱟᱠᱟᱥᱢᱩᱱᱤ ᱵᱟᱨᱭᱟ ᱢᱮᱱᱟᱜᱼᱟ ᱥᱮᱬᱟ-ᱥᱮᱬᱟ ᱦᱟᱸᱜ ᱟᱫᱚ ᱦᱟᱸᱜ ᱩᱱᱠᱩ ᱦᱚᱸ ᱠᱤᱨᱤᱧ ᱠᱩᱡ ᱜᱤ ᱦᱟᱸᱜ ᱞᱤᱧ ᱯᱟᱸᱡᱟᱭᱮᱜ ᱠᱚ ᱛᱟᱦᱚᱞᱮᱞᱤᱧ ᱫᱟᱢ ᱞᱤᱧ ᱯᱚᱥᱟᱣ ᱞᱮᱱᱠᱷᱟᱱ ᱞᱤᱧ ᱟᱹᱠᱷᱨᱤᱧ ᱜᱚᱫᱟ ᱾
ᱦᱚᱸ
ᱟᱨ ᱟᱠᱟᱥᱢᱩᱱᱤ ᱫᱚ ᱫᱟᱢᱚᱜ ᱜᱮᱭᱟ ᱟᱠᱟᱥᱢᱩᱱᱤ ᱫᱚ ᱟᱹᱰᱤ ᱵᱷᱟᱹᱜᱤ ᱠᱟᱸᱴ ᱠᱟᱱᱟ ᱥᱮ ᱫᱷᱟᱢ ᱧᱚᱜᱚᱜ ᱤᱭᱟᱹ ᱱᱚᱣᱟ ᱫᱚ ᱟᱹᱰᱤ ᱜᱟᱱ ᱠᱟᱹᱢᱤ ᱨᱮ ᱞᱟᱜᱟᱜᱼᱟ ᱯᱟᱞᱚᱝ ᱠᱚ ᱵᱮᱱᱟᱣ ᱠᱚᱨᱮ ᱟᱹᱰᱤ ᱜᱟᱱ ᱠᱟᱹᱢᱤᱨ ᱨᱮ ᱞᱟᱜᱟᱜᱼᱟ ᱥᱮ ᱱᱚᱣᱟ ᱫᱚ
ᱦᱳᱭ ᱦᱳᱭ ᱟᱹᱰᱤ ᱢᱩᱡᱽᱵᱩᱛ ᱠᱟᱴ ᱠᱟᱱᱟ ᱚᱱᱟ
ᱦᱩᱸ ᱚᱱᱟ ᱛᱮᱜᱮ ᱦᱟᱸᱜ ᱫᱟᱢ ᱠᱚᱞᱤᱧ ᱯᱚᱥᱟᱣ ᱞᱮᱱᱠᱷᱟᱱ ᱦᱟᱸᱜ ᱟᱫᱚᱞᱤᱧ ᱟᱹᱠᱷᱨᱤᱧ ᱧᱚᱜᱟ
ᱩᱸ ᱾ ᱟᱫᱚ ᱚᱱᱟ ᱠᱚᱢᱟ ᱵᱤᱱ ᱞᱟᱹᱭ ᱠᱮᱜ-ᱟ ᱟᱹᱰᱤ ᱱᱟᱯᱟᱭ ᱠᱟᱛᱷᱟ ᱾
ᱦᱩᱸ ᱾
ᱟᱫᱚ ᱚᱱᱟ ᱛᱚᱲᱟ ᱡᱮ ᱵᱤᱱ ᱜᱤᱲᱤ ᱮᱜᱼᱟ ᱚᱱᱟ ᱛᱚᱲᱟ ᱫᱚ ᱛᱤᱱ ᱢᱟᱱᱮ ᱥᱮ ᱚᱠᱟ ᱞᱮᱠᱟ ᱜᱚᱰᱟ ᱠᱟᱱᱟ?
ᱱᱚ ᱚ-ᱤᱧ ᱜᱟᱱ ᱥᱟᱵᱤᱛ ᱞᱮᱠᱟ ᱜᱟᱱ ᱥᱟᱵᱤᱫᱚᱜ ᱠᱟᱱᱟ ᱟᱨ ᱠᱤᱪᱷᱩ ᱫᱤᱱ ᱠᱷᱟᱱ ᱜᱮ ᱜᱟᱱᱚᱜ ᱟ ᱦᱮᱸ ᱥᱚᱯᱛᱟ ᱯᱚᱞᱚᱢ ᱞᱮᱱᱠᱷᱟᱱ ᱜᱮ ᱦᱟᱸᱜ ᱜᱟᱱ ᱜᱚᱫᱚᱜᱼᱟ ᱢᱤᱫ ᱥᱚᱯᱛᱟᱦ ᱯᱚᱞᱚᱢ ᱞᱮᱱᱠᱷᱟᱱ ᱜᱮ ᱜᱟᱱ ᱜᱚᱫᱚᱜᱼᱟ ᱮᱱᱟᱹᱝᱛᱮ ᱵᱟᱹᱭ ᱵᱟᱹᱭᱛᱮ ᱫᱟᱜ ᱜᱚᱫ ᱞᱮᱠᱷᱟᱱ ᱚᱱᱟ ᱞᱚᱥᱚᱫ ᱠᱚᱦᱚᱸ ᱜᱟᱱᱚᱜᱼᱟ ᱵᱷᱟᱹᱜᱮ ᱧᱚᱜ ᱦᱳᱭ ᱟᱨ ᱟᱯᱮ ᱫᱚ ᱪᱮᱫ ᱞᱮᱠᱟ ᱠᱟᱜ ᱟ ᱯᱮ ᱛᱚᱲᱟ ᱫᱚ ᱱᱤᱛᱚᱜ ᱜᱟᱱᱚᱜ ᱠᱟᱱᱟ ᱥᱮ ᱟᱹᱨᱤ ᱜᱟᱱᱚᱜᱼᱟ
ᱛᱚᱲᱟ ᱫᱚ ᱜᱟᱱ ᱠᱟᱱᱟ ᱟᱫᱚ ᱟᱹᱣᱨᱤᱞᱤᱧ ᱞᱚᱥᱚᱫ ᱦᱚᱪᱚ ᱠᱚᱣᱟ ᱞᱚᱥᱚᱫ ᱜᱮ ᱵᱟᱠᱷᱟᱱ ᱫᱚ ᱛᱚᱲᱟ ᱠᱚᱫᱚ ᱜᱟᱱ ᱠᱟᱱᱟ
ᱦᱩᱸ ᱦᱩᱸ ᱦᱳᱭ ᱢᱟᱲᱟᱝ ᱧᱚᱜ ᱨᱮ ᱨᱚᱦᱚᱭ ᱞᱮᱱᱠᱷᱟᱱ ᱫᱚ ᱟᱹᱰᱤᱜᱮ ᱱᱟᱯᱟᱭᱚᱜᱼᱟ
ᱨᱚᱦᱚᱭ ᱛᱚ ᱚᱱᱟ ᱮᱴᱟᱜ ᱠᱚᱦᱚᱸ ᱫᱟᱜ ᱨᱮᱰᱤ ᱠᱟᱜ ᱟ ᱟᱫᱚ ᱪᱮᱫ ᱫᱚᱨᱠᱟᱨ ᱞᱚᱥᱚᱫ ᱠᱟᱛᱮ ᱨᱚᱦᱚᱭ ᱜᱤᱰᱤ ᱠᱟᱜ ᱞᱮᱠᱷᱟᱱ ᱜᱮ
ᱟᱯᱮᱫᱚ ᱚᱲᱟᱜ ᱨᱮᱯᱮ ᱪᱷᱩᱴᱟᱹᱣ ᱵᱟᱲᱟᱜᱼᱟ ᱥᱮ ᱢᱩᱨᱜᱤᱭᱟᱹ ᱮ ᱵᱷᱚᱨᱥᱟ ᱜᱮ
ᱚᱲᱟᱜ ᱨᱮᱫᱚ ᱚᱠᱚᱭ ᱢᱮᱱᱟᱜ ᱞᱮᱭᱟ ᱚᱲᱟᱜ ᱨᱮᱫᱚ ᱵᱟᱝᱟ ᱢᱩᱞᱭᱟᱹ ᱨᱮ
ᱦᱩᱸ ᱟᱞᱮ ᱫᱚ ᱚᱲᱟᱜ ᱨᱮᱦᱚᱸ ᱫᱚ ᱪᱷᱩᱴᱟᱹᱣ ᱵᱟᱲᱟᱜ ᱜᱮᱭᱟ ᱟᱫᱚ ᱛᱤᱱᱟᱹᱝ ᱜᱟᱱᱞᱮ ᱫᱟᱲᱮᱭᱟᱜᱼᱟ ᱠᱷᱟᱱ ᱢᱩᱞᱭᱟᱹ ᱵᱟᱲᱟ ᱦᱩᱭᱩᱜᱼᱟ ᱢᱩᱞᱤᱭᱟᱹ ᱦᱚᱸ ᱟᱹᱰᱤᱜᱟᱱ ᱱᱮᱛᱟᱨᱢᱟ ᱯᱮᱥᱟ ᱛᱟᱠᱚ ᱥᱮ ᱚᱠᱚᱭ ᱞᱟᱹᱭᱟᱭ ᱚᱠᱚᱭ ᱞᱟᱹᱭᱟ ᱱᱩᱠᱩ ᱫᱚ ᱯᱩᱭᱥᱟᱹ ᱵᱟᱠᱚ ᱮᱢᱚᱜ ᱠᱟᱱᱟ ᱠᱚ ᱰᱷᱮᱨ ᱧᱚᱜ, ᱚᱠᱚᱭ ᱞᱟᱹᱭᱟ ᱡᱚᱢ ᱵᱟᱠᱚ ᱮᱢᱚᱜ ᱠᱟᱱᱟ ᱠᱚ ᱟᱹᱲᱤᱥ ᱜᱚᱫᱚᱜ ᱟᱹᱵᱤᱱ ᱦᱚᱲ ᱠᱚ ᱵᱟᱪᱷᱟᱣ ᱠᱚᱣᱟ
ᱱᱮᱛᱟᱨ ᱫᱚ ᱢᱩᱞᱤᱭᱟᱜ ᱫᱚ ᱟᱹᱰᱤ ᱰᱤᱢᱟᱱᱰ ᱛᱟᱠᱚ
ᱦᱩᱸᱜ-ᱩ ᱵᱟᱨᱯᱮ ᱫᱤᱱ ᱪᱟᱞᱟᱣᱟᱭ ᱢᱮ ᱛᱚᱵᱮᱭᱟᱱᱟᱝ ᱠᱟᱹᱢᱤᱭ ᱦᱮᱡ ᱟᱢᱟ ᱵᱤᱨᱚᱠᱛᱚ ᱜᱮᱵᱤᱱ ᱵᱩᱡᱷᱟᱹᱣᱟ
ᱟᱨ ᱟᱞᱚᱵᱤᱱ ᱞᱟᱹᱭ ᱠᱟᱜᱼᱟ
ᱟᱞᱮ ᱫᱚ ᱯᱩᱭᱥᱟᱹ ᱜᱮᱞᱮ ᱮᱢᱟᱣᱟᱯᱮ ᱫᱚ ᱮᱢᱚᱱ ᱠᱟᱛᱷᱟ ᱫᱚ ᱵᱟᱝ ᱠᱟᱱᱟ ᱡᱮ ᱵᱟᱞᱮ ᱮᱢᱚᱜ ᱟᱞᱮ ᱦᱮᱸ ᱱᱚᱣᱟ ᱫᱚ ᱵᱟᱠᱚ ᱵᱩᱡᱷᱟᱹᱣᱟᱠᱚ᱾
ᱚᱱᱟ ᱜᱮᱛᱚ ᱱᱮᱛᱟᱨ ᱢᱩᱞᱭᱟᱹ ᱟᱜ ᱥᱚᱢᱚᱥᱥᱟ ᱢᱟ
ᱦᱩᱸᱜ-ᱩᱜ
ᱟᱫᱚ ᱢᱟᱨᱠᱮᱴ ᱥᱮᱱ ᱵᱤᱱ ᱵᱟᱹᱵᱤᱱ ᱪᱟᱞᱟᱜᱼᱟ
ᱦᱳᱭ ᱦᱚᱸᱜᱼᱚᱭ ᱥᱮᱛᱟᱜ ᱥᱮᱛᱟᱜ ᱦᱟᱸᱜ-ᱞᱤᱧ ᱢᱟᱨᱜᱮᱴ ᱟᱹᱜᱮᱭᱟᱞᱤᱧ ᱢᱚᱱᱮᱭᱮᱫᱼᱟ ᱜᱤᱛᱟᱹᱱᱤ ᱠᱚᱦᱚᱸ ᱦᱩᱭ ᱵᱟᱲᱟᱭᱮᱱᱟ ᱜᱤᱛᱟᱹᱱᱤ ᱠᱚ ᱦᱩᱭ ᱵᱟᱲᱟ ᱠᱟᱛᱮᱫ ᱵᱟᱨᱭᱟ ᱜᱟᱱᱞᱤᱧ ᱡᱚᱢ ᱧᱚᱜᱽ ᱛᱮ ᱟᱫᱚᱞᱤᱧ ᱪᱟᱞᱟᱣ ᱜᱚᱫᱚᱜᱼᱟ ᱞᱤᱧ ᱢᱚᱱᱮᱭ ᱫᱟ ᱦᱟᱸᱜ
ᱟᱪᱷᱟ
ᱟᱵᱤᱱ ᱫᱚᱵᱤᱱ ᱫᱟᱹᱛᱟᱹᱱᱤ ᱵᱟᱲᱟᱭᱱᱟ ᱥᱮ ᱵᱟᱝᱟ
ᱮᱱᱟᱝ ᱨᱮᱞᱤᱤᱧ ᱫᱟᱹᱛᱟᱹᱱᱤ ᱠᱟᱱᱛᱮ ᱚᱱᱟ ᱥᱚᱨᱵᱚᱛ ᱫᱟᱜ ᱜᱮᱞᱤᱧ ᱧᱩ ᱠᱚᱣᱱᱟ ᱢᱤᱫ ᱜᱤᱞᱟᱹᱥ
ᱦᱩᱸ ᱦᱳᱭ ᱪᱟᱞᱟᱣ ᱵᱟᱲᱟ ᱟᱹᱜᱩ ᱦᱩᱭᱩᱜᱼᱟ ᱢᱤᱫ ᱜᱷᱲᱤᱡ ᱮᱸᱜ ᱵᱟᱡᱟᱨ ᱵᱟᱲᱟ ᱦᱩᱭᱩᱜ ᱛᱮ ᱟᱹᱜᱩ ᱦᱩᱭᱩᱜᱼᱟ ᱡᱟᱜᱮ ᱥᱮᱛᱟᱜ ᱥᱮᱛᱟᱜ
ᱦᱳᱭ